ᱦᱮᱸ ᱡᱚᱦᱟᱨ ᱜᱮ ᱪᱮᱫ ᱪᱤᱠᱟᱹ ᱵᱟᱲᱟᱭ ᱠᱟᱱᱟ ᱱᱤᱛᱳ ᱫᱚ
ᱞᱚᱞᱚᱫᱟᱜ
ᱚ ᱟᱪ ᱟᱪᱪᱷᱟ ᱟᱪᱪᱷᱟ ᱠᱟᱹᱴᱤᱡ ᱪᱮᱠᱟ ᱦᱚᱭ ᱵᱮᱴᱟ ᱦᱤᱡᱩᱜ ᱠᱟᱱᱟ ᱥᱟᱲᱤᱴᱟᱜ ᱜᱚᱢᱠᱮ
ᱟᱪᱪᱷᱟ ᱟᱪᱪᱷᱟ ᱦᱟᱯᱮ ᱯᱷᱮᱱ ᱯᱷᱮᱱ ᱪᱟᱞᱟᱜ ᱠᱟᱱᱟ ᱯᱷᱮᱱ ᱵᱚᱱᱫᱚ ᱚᱱᱟ ᱠᱚ
ᱚ ᱦᱮᱸ ᱦᱮᱸ ᱛᱟᱨᱯᱚᱨᱮ ᱤᱧ ᱫᱚ ᱦᱟᱱᱮ ᱤᱭᱟᱹ ᱥᱮᱫ ᱤᱧ ᱦᱮᱡ ᱟᱠᱟᱱᱟ ᱫᱟᱬᱟ ᱵᱟᱲᱟᱭ ᱫᱟᱹᱧ ᱢᱟᱴᱷ ᱠᱷᱮᱛ ᱠᱚᱨᱮ ᱵᱟᱹᱫ ᱠᱚᱧ ᱧᱮᱞ ᱵᱟᱲᱟᱭᱮᱫᱼᱟ ᱦᱮᱸ ᱥᱮ ᱮᱠᱞᱟ ᱮᱠᱞᱟ ᱮᱠᱞᱟ ᱜᱮ ᱢᱤᱱᱟᱹᱧᱟ ᱛᱟᱲᱟᱢ ᱵᱟᱲᱟ ᱦᱩᱭᱩᱜ ᱠᱟᱱᱟ
ᱦᱮᱸ ᱡᱟᱜᱮ ᱥᱮᱛᱟᱜ ᱨᱮ ᱫᱟᱬᱟ ᱵᱟᱲᱟ ᱞᱮᱠᱷᱟᱡ ᱚᱱᱮ ᱢᱟᱱᱮ ᱦᱚᱲᱢᱚ ᱡᱤᱣᱤ ᱵᱮᱥ ᱵᱮᱥ ᱛᱟᱦᱮᱱᱟ ᱱᱤᱛᱳᱜ ᱫᱚ ᱦᱚᱸᱭ ᱜᱮ ᱚᱱᱮᱧ ᱢᱮᱱ ᱠᱮᱫ ᱞᱮᱠᱟ ᱪᱟ ᱧᱩᱭᱮᱫ ᱠᱟᱱ ᱛᱟᱞᱟᱝ ᱟ ᱤᱧ ᱫᱚ
ᱚ ᱟᱪᱪᱷᱟ ᱟᱪᱪᱷᱟ ᱛᱟᱦᱞᱮ ᱱᱤᱛ ᱜᱷᱟᱹᱲᱤᱡ ᱫᱚ ᱚᱲᱟᱜ ᱠᱚᱨᱮ ᱜᱮ ᱢᱮᱱᱟᱢ ᱛᱟᱞᱟᱝᱼᱟ ᱛᱟᱦᱚᱞᱮ
ᱦᱮᱸ ᱚᱲᱟᱜ ᱚᱲᱟᱜ ᱠᱚᱨᱮᱜᱮ
ᱚ ᱛᱟᱯᱚᱨᱮ ᱟᱯᱮᱥᱮᱫ ᱦᱚᱭ ᱦᱤᱥᱤᱫ ᱠᱚ ᱚᱠᱟ ᱞᱮᱠᱟ ᱪᱮᱫ ᱞᱮᱠᱟ ᱥᱮᱨᱢᱟ ᱡᱟᱹᱲᱤ ᱠᱚ
ᱥᱮᱨ ᱦᱮᱸ ᱥᱮᱨᱢᱟ ᱡᱟᱹᱲᱤ ᱠᱚᱫᱚ ᱵᱮᱥ ᱵᱷᱟᱜᱤ ᱜᱮ ᱡᱟᱹᱲᱤ ᱵᱟᱲᱟ ᱠᱮᱫᱟ ᱠᱚᱭᱮᱠ ᱫᱤᱱ ᱫᱚ ᱟᱫᱚ ᱱᱤᱛᱚᱜ ᱫᱚ ᱦᱟᱸᱜ ᱛᱷᱤᱨ ᱛᱷᱤᱨ ᱧᱚᱜ ᱠᱟᱫᱟᱭ
ᱦᱚᱸ ᱱᱤᱛᱚᱜ ᱢᱟ ᱥᱤᱛᱩᱝᱮᱜᱼᱟᱭ
ᱦᱮ ᱱᱤᱛᱚᱜ ᱢᱟᱭ ᱥᱤᱛᱩᱝ ᱮᱜ ᱠᱟᱱᱟ ᱦᱟᱸᱜ ᱵᱟᱨ ᱯᱮ ᱫᱤᱱ ᱠᱷᱚᱱᱟᱜ ᱫᱚ ᱦᱟᱸᱜ ᱮ ᱥᱤᱛᱩᱝ ᱮᱫᱟ ᱵᱮᱥ ᱟᱨ ᱵᱟᱨᱯᱮ ᱫᱤᱱ ᱞᱟᱦᱟ ᱫᱚ ᱵᱮᱥ ᱮ ᱫᱟᱜ ᱵᱟᱲᱟ ᱠᱮᱫᱟ
ᱟᱞᱮ ᱪᱷᱚᱢᱟᱨ ᱠᱚ‌ ᱠᱚᱞᱟᱝ ᱜᱟᱞᱢᱟᱨᱟᱣᱟ
ᱛᱟᱯᱚᱨᱮ ᱪᱮᱫ ᱠᱚ ᱪᱟᱥ ᱟᱵᱟᱫ ᱠᱚ ᱦᱩᱭ ᱟᱠᱟᱱᱟ ᱱᱚᱣᱟ ᱦᱩᱲᱩ ᱵᱟᱛ ᱠᱟᱛᱮᱫ ᱨᱮᱦᱚ ᱡᱮᱢᱚᱱ ᱦᱩᱲᱩ ᱡᱮᱢᱚᱱ ᱛᱚᱞᱟ ᱠᱚᱞᱮ ᱜᱤᱲᱤᱭᱟ ᱦᱩᱭ ᱠᱟᱱᱟ ᱟᱯᱮ ᱥᱮᱫ ᱫᱚ ᱛᱟᱦᱚᱞᱮ ᱚᱠᱟᱞ ᱞᱮᱠᱟ ᱢᱟᱱᱮ ᱮᱸ ᱦᱩᱭᱱᱟᱥᱮ ᱵᱟᱝ ᱱᱚᱣᱟ ᱠᱚᱫᱚ ᱛᱚᱞᱟ ᱨᱮᱱᱟᱜ ᱠᱟᱹᱢᱤ ᱦᱚᱨᱟ ᱠᱚ
ᱦᱮᱸ ᱦᱮᱸ ᱚᱱᱟ ᱠᱚᱫᱚ ᱦᱩᱭ ᱵᱟᱲᱟᱭᱮᱱᱟ ᱦᱩᱭ ᱫᱚ
ᱚ ᱛᱟᱨᱯᱚᱨᱮ ᱡᱟᱸᱦᱟᱱᱟᱜ ᱥᱚᱵᱡᱤ ᱠᱚ ᱨᱚᱦᱚᱭ ᱠᱟᱱᱟ ᱥᱮ ᱵᱟᱝ
ᱥᱚᱵᱡᱤ ᱠᱚᱫᱚ ᱤᱧ ᱫᱚ ᱵᱟᱹᱧ ᱨᱚᱦᱚᱭ ᱟᱠᱟᱫ ᱛᱟᱞᱟᱝᱟ ᱟᱫᱚ ᱥᱟᱭᱤᱰ ᱠᱚᱨᱮ ᱫᱚᱠᱚ ᱨᱚᱦᱚᱭ ᱵᱟᱲᱟ ᱟᱠᱟᱫᱟ ᱢᱟᱱᱮ ᱱᱤᱡᱮ ᱡᱚᱢ ᱞᱮᱠᱟ
ᱚ ᱟᱞᱮ ᱥᱮᱫ ᱢᱟ ᱟᱹᱰᱤ ᱡᱟᱹᱥᱛᱤ ᱠᱚ ᱨᱚᱦᱚᱭ ᱠᱟᱜᱼᱟ ᱡᱮᱢᱚᱱ ᱟᱞᱮ ᱦᱚᱸ ᱚᱱᱠᱟ ᱫᱚ ᱵᱟᱝ ᱟᱞᱮ ᱡᱮᱢᱚᱱ ᱥᱩᱨ ᱥᱩᱯᱩᱨ ᱵᱟᱹᱫᱽ ᱠᱚᱨᱮ ᱡᱮᱢᱚᱱ ᱢᱮᱱᱟᱜᱼᱟ ᱵᱮᱜᱟᱲ ᱠᱚ ᱢᱮᱱᱟᱜᱼᱟ ᱠᱩᱱᱫᱽᱨᱤ ᱦᱮᱱᱟᱜᱼᱟ ᱟᱨᱦᱚᱸ ᱱᱚᱝᱠᱟᱱᱟᱜ ᱟᱹᱰᱤ ᱠᱤᱪᱷᱩ ᱠᱚ ᱥᱚᱵᱡᱤ ᱠᱚ ᱨᱚᱦᱚᱭ ᱟᱠᱟᱜᱼᱟᱠᱚ ᱦᱮᱸ ᱛᱟᱨᱯᱚᱨᱮ ᱵᱮᱥ ᱵᱟᱲᱟ ᱜᱮᱭᱟᱢ ᱛᱚ
ᱦᱮᱸ ᱴᱷᱤᱠ ᱜᱮ ᱵᱮᱥ ᱜᱮᱭᱟ ᱟᱢᱜᱮ
ᱦᱮᱸ ᱤᱧ ᱦᱚᱸ ᱪᱟᱸᱫᱚ ᱵᱚᱸᱜᱟ ᱫᱟᱭᱟ ᱛᱮ ᱵᱮᱥ ᱵᱟᱲᱟ ᱜᱮ ᱢᱤᱱᱟᱧᱟ ᱱᱤᱛ ᱫᱷᱟᱹᱵᱤᱡ ᱫᱚ
ᱟᱪᱪᱷᱟ ᱵᱮᱥ ᱜᱮ ᱛᱟᱦᱮᱸ ᱞᱮᱱ ᱠᱷᱟᱡ ᱫᱚ
ᱦᱮᱸ ᱦᱮᱸ ᱦᱮᱸ ᱦᱚᱭ ᱡᱚᱢ ᱵᱟᱲᱟ ᱠᱚᱫᱚ ᱛᱤᱨᱮ ᱦᱩᱭᱩᱜᱼᱟ ᱛᱮᱦᱮᱧ ᱫᱚ
ᱡᱚᱢ ᱵᱟᱲᱟ ᱠᱚᱫᱚ ᱦᱟᱸᱜ ᱱᱤᱛᱚᱜ ᱫᱚ ᱪᱟ ᱪᱟ ᱧᱩ ᱵᱟᱲᱟ ᱟᱠᱟᱱᱟ ᱟᱵᱚ ᱫᱚ ᱚᱱᱮ ᱵᱚᱱ ᱢᱮᱱᱟ ᱪᱟ ᱡᱟᱦᱟᱭ ᱧᱩ ᱵᱟᱲᱟ ᱚᱠᱟ ᱠᱚᱨᱮᱪᱚ ᱫᱟᱬᱟ ᱵᱟᱲᱟ ᱦᱟᱱᱛᱮ ᱱᱟᱛᱮ ᱠᱟᱹᱢᱤ ᱠᱚ ᱤᱱᱟᱹᱯᱚᱨ ᱛᱤᱱ ᱟᱱᱮᱡ ᱪᱚ ᱦᱟᱜ ᱱᱟᱥᱛᱟ ᱠᱚᱫᱚ
ᱚ ᱟᱪᱪᱷᱟ ᱪᱟ ᱧᱩ ᱞᱮᱠᱷᱟᱱ ᱫᱚ ᱠᱷᱩᱵ ᱮᱠᱴᱟ ᱫᱟᱠᱟ ᱦᱚᱸᱛᱚ ᱵᱟᱝ ᱨᱮᱜᱮᱡ-ᱟ ᱦᱮᱸ ᱛᱟᱦᱞᱮ ᱱᱚᱣᱟ ᱪᱟ ᱧᱩ ᱫᱚ ᱪᱮᱫ ᱤᱧ ᱢᱮᱛᱟᱢᱟ ᱢᱟᱱᱮ ᱠᱤᱪᱷᱩ ᱦᱚᱲ ᱢᱮᱱᱟᱜ ᱠᱚᱣᱟ ᱢᱟᱱᱮ ᱪᱮᱫ ᱤᱧ ᱢᱮᱛᱟᱢᱟ ᱥᱚᱠ ᱡᱟᱞᱟ ᱠᱚ ᱧᱩᱭᱟ ᱠᱤᱪᱷᱩ ᱦᱚᱲ ᱫᱚ ᱢᱟᱱᱮ ᱠᱩᱥᱤᱭᱟᱜᱼᱟ ᱠᱚ ᱧᱩ ᱢᱟᱱᱮ ᱪᱮᱫ ᱤᱧ ᱢᱮᱛᱟᱢᱟ ᱢᱟᱱᱮ ᱵᱟᱝ ᱧᱩ ᱞᱮᱠᱷᱟᱱ ᱪᱮᱫ ᱞᱮᱠᱟ ᱪᱚ ᱵᱩᱡᱷᱟᱹᱜᱼᱟ ᱛᱟᱦᱚᱞᱮ ᱟᱢ ᱫᱚ ᱚᱠᱟ ᱞᱮᱠᱟ ᱛᱟᱞᱟᱝ ᱢᱟᱱᱮ ᱢᱚᱴᱟᱢᱩᱴᱤ ᱧᱩᱭ ᱜᱮᱭᱟ ᱦᱮᱸ ᱥᱮ ᱵᱟᱝ
ᱦᱮᱸ ᱦᱮᱸ ᱱᱚᱣᱟ ᱫᱚ ᱱᱚᱜ ᱱᱚᱝᱠᱟᱧ ᱢᱮᱱᱮᱫ ᱠᱟᱱ ᱱᱚᱣᱟ ᱪᱟ ᱫᱚ ᱚᱱᱮ ᱮᱱᱛᱮᱫ ᱞᱟᱦᱟ ᱧᱚᱜ ᱠᱷᱚᱱᱟᱜ ᱢᱟᱱᱮ ᱠᱟᱹᱴᱤᱡ ᱠᱷᱚᱱᱟᱜ ᱠᱚ ᱧᱩᱩᱭ ᱦᱮᱣᱟ ᱚᱪᱚ ᱦᱩᱭ ᱟᱠᱟᱱᱟ ᱛᱚ
ᱟᱪᱷᱟ ᱟᱪᱷᱟ
ᱫᱤᱭᱮ ᱡᱟᱜᱮ ᱵᱟᱢ ᱧᱩ ᱞᱮᱠᱷᱟᱱᱡ ᱢᱟᱱᱮ ᱵᱟᱝ ᱟᱹᱭᱠᱟᱹᱜᱼᱟ ᱢᱟᱱᱮ ᱢᱚᱱᱨᱮ ᱴᱷᱤᱠ ᱵᱟᱝ ᱟᱹᱭᱠᱟᱹᱜᱭᱟ ᱡᱟᱜᱮ ᱞᱚᱞᱚ ᱫᱟᱜ ᱵᱚᱞᱚ ᱞᱮᱱᱠᱷᱟᱱ ᱵᱟᱠᱚ ᱢᱮᱱᱟ ᱛᱚ ᱯᱷᱟᱨᱱᱟ ᱧᱚᱜ ᱟᱹᱭᱠᱟᱹᱜᱼᱟ
ᱟᱪᱪᱷᱟ ᱟᱪᱪᱷᱟ ᱢᱟᱱᱮ ᱤᱧ ᱫᱚ ᱟᱪᱪᱷᱟ ᱦᱮᱸ ᱤᱧ ᱫᱚ ᱚᱠᱟᱮᱠᱟ ᱢᱟᱱᱮ ᱛᱠᱷᱚᱱ ᱪᱟ ᱧᱮᱞᱞᱟ ᱛᱚᱠᱷᱚᱱ ᱜᱮ ᱢᱚᱱᱮ ᱠᱮᱫᱟ ᱛᱟᱦᱚᱞᱮᱧ ᱧᱩᱭᱟ ᱟᱨ ᱵᱟᱠᱷᱟᱡ ᱫᱚ ᱦᱮᱸ ᱟᱨ ᱵᱟᱠᱷᱟᱡ ᱫᱚ ᱥᱮᱨᱢᱟ ᱡᱟᱹᱲᱤ ᱦᱩᱭᱱᱟ ᱨᱟᱵᱟᱝ ᱵᱩᱡᱷᱟᱹᱜ ᱠᱟᱱᱟ ᱚᱱᱠᱟ ᱫᱚ ᱚᱠᱟ ᱫᱚ ᱯᱩᱨᱟᱹ ᱧᱩ ᱛᱮᱜᱮ ᱦᱩᱭᱩᱜᱼᱟ ᱟᱨ ᱵᱟᱠᱟᱱ ᱫᱚ ᱚᱱᱠᱟ ᱫᱚ ᱡᱮ ᱛᱮᱦᱧ ᱚᱱᱠᱟ ᱫᱤᱱᱟᱹᱢ ᱫᱚ ᱵᱟᱹᱧ ᱧᱩᱭ ᱜᱮᱭᱟ ᱢᱮᱱᱠᱷᱟᱱ ᱧᱮᱞ ᱞᱮᱠᱷᱟᱱ ᱛᱚᱵᱮᱱᱟ ᱡᱮ ᱠᱟᱹᱴᱤᱡ ᱛᱟᱦᱚᱞᱮ ᱧᱩ ᱦᱩᱭᱩᱜᱼᱟ ᱵᱩᱡᱽ ᱠᱮᱟᱢ ᱦᱮᱸ ᱦᱮᱸ ᱛᱟᱦᱞᱮ ᱟᱨ ᱪᱮᱫ ᱤᱧ ᱢᱮᱛᱟᱢᱟ ᱛᱟᱦᱞᱮ ᱪᱮᱫ ᱤᱧ ᱢᱮᱛᱟᱢᱟ ᱟᱨ
ᱟᱨ ᱟᱪᱪᱷᱟ
ᱛᱚᱵᱮ ᱪᱮᱫ ᱮᱢ ᱪᱤᱠᱟᱹᱭ ᱛᱟᱞᱟᱝ-ᱟ
ᱛᱤᱦᱮᱧ ᱫᱚ ᱦᱟᱸᱜ ᱥᱟᱱᱰᱮ ᱠᱟᱱᱟ ᱛᱚ ᱟᱫᱚ ᱥᱟᱱᱰᱮ ᱨᱮᱫᱚ ᱛᱷᱚᱲᱟ ᱚᱲᱟᱜ ᱨᱮᱜᱮ ᱠᱟᱹᱢᱤ ᱠᱚᱫᱚ ᱛᱮᱦᱤᱧ ᱫᱚ ᱡᱤᱨᱟᱹᱣ ᱜᱮᱭᱟ
ᱚ
ᱡᱟᱜᱮ ᱨᱮᱥᱴ ᱦᱟᱛᱟᱣ ᱦᱩᱭᱩᱜᱼᱟ
ᱟᱪᱪᱷᱟ ᱟᱪᱪᱷᱟ ᱚᱲᱟᱜ ᱨᱮᱜᱮ ᱱᱤᱛ ᱫᱷᱷᱟᱹᱲᱤᱡ ᱫᱚ ᱛᱟᱯᱚᱨ ᱤᱧᱟᱹᱜ ᱤᱧᱟᱹᱜ ᱛᱚ ᱢᱮᱛᱟᱢᱟ ᱜᱚᱝᱠᱮ ᱤᱧᱟᱹᱜ ᱫᱚ ᱯᱨᱚᱛᱤᱫᱤᱱ ᱜᱮ ᱥᱟᱱᱰᱮ ᱠᱟᱱ ᱛᱤᱧ ᱤᱧ ᱪᱮᱫ ᱞᱮᱠᱟᱧ ᱢᱚᱱᱮᱭᱟ ᱛᱟᱦᱮᱸᱱᱟ ᱦᱮᱸᱥᱮ ᱠᱷᱩᱵ ᱮᱠᱴᱟ ᱡᱮ ᱵᱟᱝᱟ ᱛᱚᱵᱩ ᱨᱮᱦᱚ ᱱᱤᱛ ᱜᱷᱟᱹᱲᱤᱡ ᱫᱚ ᱠᱤᱪᱷᱩᱜᱟᱱ ᱠᱤᱪᱷᱩ ᱫᱤᱱ ᱫᱚ ᱢᱤᱫᱴᱟᱝ ᱤᱧ ᱫᱚ ᱥᱴᱩᱰᱮᱱᱴ ᱞᱮᱠᱟ ᱜᱮ ᱛᱟᱯᱚᱨᱮ ᱠᱤᱪᱷᱩ ᱫᱤᱱ ᱫᱚ ᱢᱤᱫᱴᱟᱝ ᱢᱟᱱᱮ ᱢᱤᱫ ᱚᱱᱞᱟᱭᱤᱱ ᱥᱮᱱᱟᱨ ᱨᱮ ᱪᱟᱞᱟᱣ ᱵᱟᱲᱟᱜᱼᱟ ᱛᱮ ᱠᱤᱪᱷᱩ ᱠᱟᱹᱢᱤ ᱵᱟᱲᱟ ᱦᱩᱭᱩᱜ ᱟᱠᱟᱱ ᱛᱮ ᱦᱚᱲ ᱠᱚ ᱟᱨ ᱠᱚ ᱥᱮ ᱩᱱᱟᱹᱝ ᱪᱟᱞᱟᱣ ᱵᱟᱲᱟ ᱦᱩᱭᱩᱜᱼᱟ ᱚᱱᱟ ᱠᱚᱜᱮ
ᱦᱮᱸ ᱦᱮᱸ
ᱟᱨ ᱯᱚᱨᱚᱵᱽ ᱠᱚ ᱚᱠᱟᱞᱮᱠᱟᱢ ᱢᱟᱱᱟᱣ ᱠᱮᱫᱟ ᱟᱵᱚᱣᱟᱜ ᱡᱟᱦᱟᱸ ᱯᱚᱨᱚᱵᱽ ᱪᱟᱞᱟᱣᱮᱱ
ᱦᱮᱸ ᱯᱚᱨᱚᱵᱽ ᱠᱚᱫᱚ ᱵᱮᱥ ᱜᱮ ᱵᱮᱥ ᱫᱚ
ᱦᱮᱸ ᱥᱩᱠᱨᱤ ᱡᱤᱞ ᱠᱚ ᱦᱟᱛᱟᱣ ᱦᱩᱭ ᱞᱮᱱ ᱮᱱᱟ ᱥᱮ ᱵᱟᱝ
ᱦᱮᱸ ᱥᱩᱠᱨᱤ ᱡᱤᱞ ᱦᱟᱛᱟᱣ ᱦᱩᱭ ᱞᱮᱱ ᱜᱮᱭᱟ ᱚᱲᱟᱜ ᱨᱮᱱ ᱜᱮᱠᱚ ᱜᱚᱫ ᱠᱮᱫ ᱛᱟᱞᱮᱭᱟ ᱮᱱᱤᱞᱳᱜ ᱫᱚ
ᱚ
ᱚᱲᱟᱜ ᱨᱮᱜᱮ ᱟᱹᱥᱩᱞ ᱢᱮᱱᱟᱜ ᱠᱚᱣᱟᱛᱚ
ᱚ ᱟᱪᱪᱷᱟ ᱟᱪᱪᱷᱟ
ᱵᱟᱫᱷᱤᱭᱟᱹ ᱛᱟᱦᱮᱸ ᱠᱟᱱᱟ ᱢᱤᱫᱴᱮᱡ ᱟᱫᱚ ᱪᱚᱞᱞᱤᱥ ᱯᱚᱸᱭᱛᱟᱞᱞᱤᱥ ᱠᱮᱡᱤ ᱞᱮᱠᱟᱭ ᱦᱩᱭᱮᱱᱟ ᱟ ᱡᱟᱜᱮ ᱟᱛᱳ ᱠᱚᱨᱮᱱ ᱡᱟ ᱠᱚᱠᱚ ᱦᱟᱛᱟᱣ ᱵᱟᱲᱟ ᱠᱮᱫᱟ ᱪᱟᱵᱟᱭᱱᱟ ᱪᱟᱵᱟᱟᱭᱱᱟ ᱵᱟᱠᱚ ᱠᱩᱞᱟᱹᱜ ᱠᱟᱱᱟ ᱠᱩᱞᱟᱹᱜ ᱫᱚ ᱟᱱ ᱵᱟᱠᱚ ᱢᱮᱱᱟ ᱥᱩᱠᱨᱤ ᱡᱤᱞ ᱫᱚ ᱪᱟᱹᱦᱤᱫᱟ ᱫᱚ ᱟᱹᱰᱤ ᱵᱟᱹᱲᱛᱤ ᱛᱮᱜᱮ ᱦᱮᱱᱟᱜ ᱠᱚᱣᱟ ᱟᱨ ᱥᱩᱠᱨᱤ ᱡᱤᱞ ᱫᱚ ᱥᱤᱵᱤᱞ ᱦᱚᱸᱛᱚ ᱟᱞᱟᱫᱟ ᱥᱤᱵᱤᱞᱟ
ᱟᱫᱚ ᱟᱫᱚ ᱪᱤᱠᱟᱹ ᱠᱟᱱᱟ ᱞᱟᱹᱭᱢᱥᱮ ᱜᱚᱝᱠᱮ ᱱᱚᱣᱟ ᱫᱚ ᱦᱩᱭᱩᱜ ᱠᱟᱱᱟ ᱢᱤᱫᱴᱟᱝ ᱥᱚᱠ ᱥᱟᱫᱷᱮ ᱦᱮᱸ ᱥᱩ ᱥᱤᱢ ᱡᱤᱞ ᱢᱟ ᱟᱵᱚᱣᱟᱜ ᱦᱟᱢᱮᱥᱟ ᱜᱮᱵᱚᱱ ᱫᱚᱠᱟᱱ ᱠᱷᱚᱱ ᱵᱚᱱ ᱠᱤᱨᱤᱧ ᱟᱹᱜᱩᱭᱟ ᱢᱮᱱᱠᱷᱟᱱ ᱟᱨ ᱱᱚᱣᱟ ᱢᱤᱫᱴᱮᱱ ᱱᱤᱨᱫᱤᱥᱴᱚ ᱫᱤᱱᱨᱮ ᱚᱠᱚᱭ ᱦᱟᱸ ᱵᱟᱭ ᱜᱚᱡᱟᱭ ᱛᱟᱭᱟ ᱥᱮ ᱚᱠᱟᱨᱮ ᱧᱟᱢᱼᱟ ᱚᱠᱟᱨᱮᱢ ᱧᱟᱢᱟ ᱦᱮᱸ ᱥᱮ ᱵᱟᱝ
ᱦᱳᱭ ᱦᱳᱭᱳᱭ
ᱡᱮᱢᱚᱱ ᱢᱤᱫᱴᱟᱝ ᱟᱛᱳ ᱨᱮ ᱯᱮᱭᱟ ᱥᱮ ᱯᱩᱱᱭᱟ ᱠᱚ ᱜᱚᱡ ᱞᱮᱫ ᱠᱚᱣᱟ ᱮᱱᱛᱮ ᱨᱮᱦᱚᱸ ᱵᱟᱝ ᱠᱚᱜᱮ ᱠᱚ ᱠᱩᱲᱟᱹᱣ ᱞᱮᱱᱟ ᱠᱚ ᱟᱯᱮ ᱢᱟᱢ ᱞᱟᱹᱭ ᱟᱯᱮ ᱢᱟᱢ ᱞᱟᱹᱭᱮᱫ ᱡ ᱟᱯᱮ ᱜᱮᱯᱮ ᱜᱚᱡ ᱞᱮᱫᱟ ᱛᱟᱦᱮᱸ ᱠᱷᱟᱱ ᱫᱚ ᱟᱯᱮ ᱢᱟ ᱟᱨᱦᱚᱸ ᱟᱞᱮ ᱠᱷᱚᱱ ᱫᱚ ᱡᱟᱹᱥᱛᱤ ᱯᱚᱨ ᱵᱷᱟᱜᱮ ᱧᱚᱜ ᱯᱮ ᱢᱟᱱᱟᱣ ᱜᱮᱭᱟ ᱮᱢ ᱞᱮᱠᱟᱧ ᱢᱚᱱᱮᱭᱮᱫᱟ
ᱦᱳᱭ ᱦᱳᱭ ᱦᱳᱭ ᱟᱫᱚ ᱵᱮᱥ ᱡᱚᱢ ᱧᱩ ᱫᱚ ᱟᱹᱰᱤ ᱡᱚᱛᱚᱱ ᱜᱮ ᱦᱩᱭᱱᱟ ᱦᱩᱭ ᱫᱚ ᱚᱱᱮ ᱠᱚ ᱢᱮᱱ ᱞᱮᱠᱷᱟᱱ ᱱᱤᱡᱮᱨᱮᱱ ᱚᱲᱟᱜ ᱨᱮᱱ ᱠᱚ ᱛᱟᱦᱮᱱ ᱠᱷᱟ ᱫᱚ ᱚᱱᱟ ᱫᱚ ᱥᱚᱨᱵᱡᱚᱢ ᱦᱚᱸ ᱛᱷᱚᱲᱟ ᱰᱷᱮᱨ ᱧᱚᱜ ᱮᱢ ᱡᱚᱢᱟ ᱥᱮ ᱟᱢᱟᱜ ᱢᱚᱱᱮᱨᱮ ᱢᱚᱛᱚᱱ ᱮᱢ ᱡᱚᱢ ᱵᱤᱨ ᱩᱛᱟᱹᱨᱚᱜᱼᱟ
ᱻ ᱻ ᱱᱚᱣᱟ ᱠᱚᱫᱚ ᱥᱟᱨᱟ ᱵᱚᱪᱷᱚᱨ ᱛᱟᱦᱮᱱᱟ ᱡᱚᱢᱧᱩ ᱦᱚᱸᱛᱚ ᱫᱚᱨᱠᱟᱨ ᱯᱷᱮᱢᱮᱞᱤ ᱢᱤᱫ ᱥᱟᱶᱛᱮ ᱫᱤᱞᱞᱤ
ᱦᱳᱭ ᱦᱳᱭ ᱦᱮᱸ ᱜᱷᱟᱨᱚᱸᱡᱽ ᱨᱮ ᱚᱱᱮ ᱠᱚ ᱢᱮᱱ ᱞᱮᱠᱟ ᱴᱷᱤᱠ ᱜᱮᱢ ᱢᱮᱱ ᱠᱮᱫᱟ
ᱫᱤᱱ ᱠᱚ ᱡᱚᱛᱚ ᱡᱚᱢ ᱧᱩ ᱵᱟᱝ ᱦᱩᱭᱩᱜ ᱜᱮᱭᱟ
ᱚ ᱟᱪᱪᱷᱟ
ᱦᱮᱸ ᱱᱤᱭᱟᱹ ᱫᱚᱨᱠᱟᱨ ᱠᱟᱱᱟ
ᱡᱚᱢ ᱧᱩ ᱚᱱᱟ ᱠᱚᱫᱚ ᱫᱚᱨᱠᱟᱨ ᱠᱟᱱᱟ ᱡᱤᱭᱚᱱ ᱨᱮ ᱛᱟᱦᱮᱱ ᱞᱟᱹᱜᱤᱫ ᱵᱟᱧᱪᱟᱜ ᱞᱟᱹᱜᱤᱫ ᱠᱤᱪᱷᱩ ᱫᱚ ᱚᱱᱟ ᱠᱚᱫᱚ ᱠᱚᱨᱟᱣ ᱠᱟᱱᱟ ᱡᱚᱢ ᱧᱩ ᱚᱲᱟᱜ ᱥᱚᱝᱥᱟᱨ ᱚᱱᱟ ᱠᱚᱫᱚ ᱚᱱᱟ ᱜᱷᱟᱸᱨᱚᱧᱡᱽ ᱠᱚᱨᱮᱱᱟᱜ ᱤᱭᱟ‍ᱹ ᱧᱮᱞ ᱦᱩᱭᱩᱜᱼᱟ ᱪᱮᱫᱟᱜ ᱢᱟᱱᱮ ᱡᱚᱛᱚ ᱜᱤᱫᱽᱨᱟᱹᱼ ᱯᱤᱫᱽᱨᱟᱹ ᱵᱟᱝ ᱜᱚᱢᱠᱮ‌
ᱦᱮᱸ ᱜᱚᱢᱠᱮ ᱞᱟᱹᱭ ᱢᱮ‍
ᱦᱮᱸ ᱚᱱᱟᱜᱤᱧ ᱢᱮᱱᱫᱟ ᱡᱚᱢ ᱧᱩ ᱜᱤᱫᱽᱨᱟᱹᱼ ᱯᱤᱫᱽᱨᱟᱹ ᱜᱸᱷᱟᱨᱚᱸᱡᱽ ᱫᱚ ᱧᱮᱞ ᱦᱩᱭᱩᱜᱼᱟ ᱛᱮ ᱚᱱᱟ ᱫᱚ ᱡᱟᱜᱮ ᱜᱷᱟᱨᱚᱸᱧᱡᱽ ᱨᱮ ᱡᱟᱜᱮ ᱥᱤᱢ ᱥᱩᱠᱨᱤ ᱟᱹᱥᱩᱞ ᱡᱤᱭᱚᱱ ᱞᱟᱹᱜᱤᱫ ᱛᱮ ᱡᱟᱜᱮ ᱯᱚᱭᱥᱟ ᱴᱟᱠᱟ ᱤᱱᱠᱟᱢ ᱞᱟᱹᱜᱤᱫ ᱢᱤᱫ ᱵᱟᱨ ᱚᱱᱮ ᱠᱚ ᱢᱮᱱ ᱞᱮᱠᱟ ᱦᱚᱴᱟᱛ ᱪᱮᱫ ᱪᱚ ᱚᱥᱩᱵᱤᱫᱟ ᱯᱟᱲᱟᱣᱱᱟ ᱯᱚᱭᱥᱟ ᱚᱠᱟᱨᱮᱢ ᱧᱟᱢᱟ ᱢᱤᱫᱴᱮᱱ ᱜᱟᱱ ᱥᱤᱢᱮ ᱛᱟᱦᱮᱱ ᱛᱟᱢ ᱠᱷᱟᱱ ᱥᱮ ᱥᱩᱠᱨᱤᱭ ᱛᱟᱦᱮᱱ ᱛᱟᱢ ᱠᱷᱟᱡ ᱟᱠᱷᱨᱤᱧ ᱠᱮᱫᱮᱟᱢ ᱵᱟᱥ ᱡᱟᱜᱮ ᱚᱸᱰᱮ ᱠᱟᱹ ᱠᱟᱹᱣᱰᱤᱢ ᱧᱟᱢ ᱠᱮᱫᱼᱟ ᱵᱟᱝ
ᱦᱮᱸ ᱟᱞᱮ ᱟᱞᱮᱨᱮ ᱨᱮᱱ ᱦᱚᱸ ᱟᱹᱰᱤ ᱩᱛᱟᱹᱨ ᱰᱟᱹᱝᱨᱤ ᱦᱮᱱᱟᱜ ᱠᱚᱣᱟ ᱢᱟᱱᱮ ᱠᱤᱪᱷᱩ ᱫᱤᱱ ᱞᱟᱦᱟ ᱫᱚ ᱵᱟᱨᱭᱟ ᱟᱹᱣᱵᱤᱡ ᱜᱤ ᱛᱟᱦᱮᱸ ᱠᱟᱱᱟ ᱱᱤᱛ ᱫᱷᱟᱹᱲᱤᱡ ᱫᱚ ᱪᱮᱫ ᱢᱮᱛᱟᱢᱟ ᱪᱟᱥ ᱛᱚ ᱦᱟᱱᱮ ᱡᱚ ᱞᱚᱴᱟᱨ ᱛᱮᱵᱚᱱ ᱥᱤ ᱦᱚᱪ ᱫᱟ ᱜᱟᱹᱲᱤ ᱛᱮᱵᱚᱱ ᱥᱤ ᱦᱚᱪᱚᱭ ᱫᱟ ᱦᱮᱸ ᱵᱟᱝ ᱞᱟᱦᱟ ᱛᱮᱫᱚ ᱦᱮᱸ ᱞᱟᱦᱟ ᱛᱮᱫᱚ ᱵᱟᱵᱟ ᱦᱚᱲ ᱠᱚᱫᱚ ᱟᱹᱰᱤ ᱡᱟᱹᱥᱛᱤ ᱰᱟᱝᱨᱤ ᱠᱚ ᱢᱟᱨᱟᱝ ᱢᱟᱨᱟᱝ ᱥᱮᱬᱟ ᱥᱮ ᱰᱟᱹᱝᱨᱤ ᱠᱚ ᱛᱟᱦᱮᱸ ᱠᱟᱱ ᱛᱟᱠᱚᱣᱟ ᱱᱟᱦᱮᱞ ᱛᱮ ᱜᱚᱴᱟ ᱠᱚ ᱥᱤᱭᱮᱫ ᱛᱟᱦᱮᱸ ᱠᱟᱱᱟ ᱱᱤᱛᱚᱜ ᱢᱟ ᱡᱚᱛᱚ ᱡᱚᱛᱚ ᱪᱮᱫ ᱤᱧ ᱢᱮᱛᱟᱢᱟ ᱚᱠᱚ ᱵᱟᱠᱚ ᱠᱷᱟᱴᱟᱜ ᱪᱠᱟ ᱥᱟᱱᱟᱭᱮᱫ ᱠᱚᱣᱟ ᱡᱷᱚᱛᱚ ᱫᱚ ᱪᱮᱫ ᱫᱚ
ᱵᱟᱵᱟ ᱦᱮᱸ
ᱦᱮᱸ ᱦᱸ ᱟᱞᱮ ᱦᱚᱸ ᱜᱟᱹᱰᱤ ᱛᱮᱞᱮ ᱥᱤᱪᱟᱮ ᱞᱟᱦᱟᱛᱮ ᱡᱟᱦᱟᱸᱭ ᱰᱟᱹᱝᱨᱤ ᱠᱚ ᱛᱟᱦᱮᱸ ᱠᱟᱱ ᱛᱟᱞᱮ ᱟᱹᱠᱨᱤ ᱵᱟᱲᱟ ᱦᱩᱭ ᱟᱠᱟᱱᱟ ᱟᱨ ᱱᱤᱛ ᱫᱷᱟᱹᱵᱤᱡ ᱛᱚ ᱢᱳᱚᱴᱟᱢᱩᱴᱤ ᱢᱮᱱᱟᱜ ᱠᱚᱛᱟᱟᱞᱮᱭᱟ ᱮᱜᱟᱨᱳᱚᱴᱤ ᱜᱟᱱ ᱢᱮᱱᱟᱜ ᱠᱚᱣᱟ ᱟᱨ ᱢᱮᱨᱚᱢ ᱢᱮᱱᱟᱜ ᱠᱚᱣᱟ ᱠᱤᱪᱷᱩ ᱜᱟᱱ ᱥᱤᱢ ᱦᱚᱸ ᱢᱮᱱᱟᱜ ᱠᱚᱜᱮᱭᱟ ᱦᱮᱸ ᱦᱮᱸ ᱱᱚᱣᱟ ᱠᱚᱫᱚ ᱱᱮᱠᱟᱱ ᱦᱚᱲ ᱫᱚ ᱠᱷᱩᱵ ᱮᱠᱴᱟ ᱜᱩᱯᱤ ᱠᱚᱫᱚ ᱵᱟᱝ ᱪᱟᱞᱟᱜ ᱦᱩᱭᱩᱜᱼᱟ ᱢᱮᱱᱠᱷᱟᱱ ᱜᱚ ᱵᱟᱵᱟ ᱫᱚᱠᱚ ᱵᱟᱲᱟᱭᱟᱮ ᱚᱠᱟᱥᱚᱢᱚ ᱚᱠᱟᱥᱚᱢᱚ ᱚᱥᱩᱵᱤᱫᱟ ᱦᱩᱭᱩᱜᱼᱟ
ᱦᱮᱸ ᱦᱮᱸ ᱟᱪᱪᱷᱟ
ᱦᱚᱭᱻᱦᱚᱭ
ᱦᱩᱸ
ᱪᱟᱞᱟᱜ ᱦᱩᱭᱩᱜ ᱜᱮᱭᱟ ᱢᱟᱪ ᱪᱟᱞᱟᱜ ᱦᱩᱭᱩᱜ ᱜᱮᱭᱟ ᱰᱨᱤ ᱜᱩᱯᱤ ᱠᱚᱦᱚᱸ
ᱟᱪᱪᱷᱟ
ᱦᱩᱸ
ᱟᱹᱰᱤ ᱟᱸᱴᱮ ᱦᱩᱭ ᱫᱟ ᱥᱮ ᱪᱮᱫ
ᱦᱮᱸ ᱟᱹᱰᱤ ᱟᱸᱴᱮ ᱦᱚᱭ ᱫᱟᱜ ᱦᱮᱸ ᱢᱟᱴᱷ ᱥᱮᱫ ᱨᱮ ᱢᱤᱱᱟᱹᱧᱟ ᱛᱚ
ᱦᱮᱸ ᱦᱮᱸ ᱚᱱᱟ ᱛᱮᱜᱮ ᱟᱸᱡᱚᱢᱚᱜ ᱠᱟᱱᱟ ᱦᱮᱸ ᱦᱮᱸ ᱚᱱᱟᱛᱮ ᱟᱸᱡᱚᱢᱚᱜ ᱠᱟᱱᱟ
ᱦᱩᱸ
ᱟᱨ ᱟᱞᱮ ᱛᱟ ᱢᱤᱫᱴᱟᱜ
ᱚ ᱪᱮᱫ ᱤᱧ ᱢᱮᱛᱟᱢᱟ ᱟᱨ ᱟᱨ ᱦᱩᱞ ᱢᱟᱦᱟ ᱚᱠᱟᱞᱮᱠᱟ ᱦᱩᱭᱩᱜᱼᱟ
ᱦᱩᱞ ᱢᱟᱦᱟ ᱫᱚ ᱵᱮᱥ ᱵᱮᱥ ᱜᱮ ᱦᱩᱭᱩᱜᱼᱟ ᱫᱤᱥᱮ ᱨᱩᱣᱟᱹᱲ ᱵᱮᱥ ᱢᱟᱱᱮ ᱮᱴᱟᱜ ᱪᱟᱹᱯᱨᱤ ᱢᱟᱟᱹᱯᱨᱤ ᱠᱚ ᱫᱚᱞᱮ ᱵᱚᱱᱫᱚ ᱠᱟᱫᱟ
ᱚ
ᱟᱫᱚ ᱵᱮᱥ ᱡᱚᱢᱟᱜ ᱛᱮᱜᱮ ᱦᱮᱸ ᱦᱮᱸ ᱫᱚᱨᱠᱟᱨ ᱠᱟᱱᱟ ᱟᱯᱮ ᱪᱮᱫᱮᱠᱟ ᱢᱮᱱᱟᱜᱼᱟᱼᱟ
ᱟᱞᱮ ᱦᱚᱸ ᱟᱞᱮ ᱫᱚ ᱪᱷᱟ ᱴᱩᱯᱨᱤ ᱴᱟᱯᱨᱤ ᱠᱚᱫᱚ ᱮᱠᱟᱞᱜ ᱵᱟᱝᱜᱮ ᱛᱟᱦᱮᱸ ᱠᱟᱱᱟᱟᱱᱟ ᱞᱟᱦᱟᱛᱮ ᱠᱷᱚᱱᱟᱜ ᱦᱚᱸ ᱟᱨ ᱱᱟ ᱪᱮᱫ ᱞᱮᱠᱟ ᱵᱚᱱ ᱢᱟᱱᱟᱣ ᱟᱹᱜᱩᱭᱮᱫ ᱛᱟᱦᱮᱸ ᱠᱟᱱᱟ ᱴᱟᱢᱟᱠ ᱛᱩᱢᱫᱟᱜ ᱟ ᱮ ᱢᱟᱱᱟᱣ ᱜᱮᱭᱟᱞᱮ ᱛᱟᱯᱚᱨᱮ ᱚᱱᱟ ᱚᱱᱟ ᱫᱤᱱ ᱫᱚ ᱥᱟᱱᱟᱢ ᱟᱛᱳ ᱨᱮᱱ ᱥᱟᱱᱟᱢ ᱦᱚᱲ ᱜᱮᱠᱚ ᱛᱟᱦᱮᱱ ᱜᱮᱭᱟ ᱠᱚ ᱠᱟᱹᱢᱤ ᱠᱚ ᱵᱟᱹᱜᱤ ᱠᱟᱛᱮ ᱠᱚ ᱛᱟᱦᱮᱱ ᱜᱮᱭᱟ ᱠᱚ ᱟᱨ ᱟᱨ ᱟᱹᱭᱩᱵ ᱵᱮᱲᱟ ᱫᱚ ᱠᱟᱹᱴᱤᱡ ᱥᱚᱲᱮ ᱵᱟᱥᱟᱝ ᱠᱟᱛᱮᱫ ᱥᱟᱱᱟᱢ ᱦᱚᱸ ᱟᱹᱛᱩ ᱦᱚᱲᱞᱮ ᱡᱚᱢ ᱯᱩᱨᱟᱹᱜ ᱟᱞᱮ ᱱᱚᱝᱠᱟ ᱢᱤᱫᱴᱮᱡ ᱮᱥᱴᱤᱢᱮᱴ ᱢᱮᱱᱟᱜᱼᱟ ᱞᱟᱦᱟᱛᱮ ᱠᱷᱚᱱᱟᱜ ᱜᱮ ᱛᱟᱦᱮᱸᱟᱸ ᱠᱟᱱᱟ ᱦᱮᱸ
ᱴᱷᱤᱠᱜᱮᱭᱟ ᱚᱱᱠᱟᱜᱮ ᱟᱨ ᱢᱮᱱᱫᱟᱹᱧ ᱚᱠᱛᱚ ᱫᱚ ᱦᱩᱭᱩᱜ ᱠᱟᱱ ᱛᱟᱞᱟᱝᱟ
ᱚᱠᱛᱚ ᱫᱚ ᱮᱠᱷᱚᱱᱳ ᱜᱚᱢᱠᱮ ᱟᱨᱚ ᱠᱤᱪᱷᱩᱜ ᱜᱟᱱ ᱵᱟᱹᱠᱤ ᱦᱮᱱᱟᱜ ᱜᱮᱭᱟ ᱫᱚᱥ ᱮᱜᱟᱨᱚ ᱜᱟᱱ
ᱦ
ᱛᱟᱨᱯᱚᱨᱮ ᱵᱮᱥᱛᱚ ᱜᱮᱛᱚ ᱢᱮᱱᱟᱢ
ᱵᱟᱝ ᱵᱮᱥᱛᱚ ᱫᱚ ᱚᱮ ᱚᱠᱛᱚ ᱨᱮᱜᱮ ᱢᱩᱪᱟᱹᱫ ᱦᱩᱭᱩᱜᱼᱟ ᱢᱟᱱᱮ ᱚᱠᱛᱚ ᱞᱟᱦᱟᱮ ᱢᱩᱪᱟᱹᱫ ᱦᱩᱭᱩᱜᱼᱟ ᱪᱮᱫᱟᱜ ᱢᱟᱱᱮ
ᱦᱮᱸ
ᱤᱧᱟᱜ ᱠᱟᱱᱟ ᱨᱤᱡᱮᱮᱴᱴᱚᱜ ᱠᱟᱱᱟ ᱚᱠᱟ ᱠᱚᱧ ᱟᱸᱡᱚᱢ ᱧᱮᱞ ᱫᱟᱹᱧ ᱨᱮᱴᱚᱜ ᱠᱟᱱ ᱛᱤᱧᱟᱹ ᱨᱮᱡᱴᱚᱜ ᱠᱟᱱᱟ ᱟᱭᱢᱟ ᱩᱛᱟᱹᱨ ᱧᱮᱞᱚᱜ ᱠᱟᱱᱟ ᱨᱮᱡᱴᱚᱜ ᱠᱟᱱᱟ ᱟᱫᱚ ᱚᱱᱟᱜᱮ
ᱟᱪᱪᱷᱟ ᱟᱪᱪᱷᱟ ᱴᱷᱤᱠ ᱜᱮᱭᱟ ᱛᱟᱦᱞᱟᱮᱝ ᱥᱟᱞᱟᱜ ᱢᱟ ᱦᱮᱸ ᱜᱟᱯᱟ ᱫᱚ ᱛᱟᱦᱮᱱ ᱛᱟᱞᱟᱝ ᱢᱮ ᱦᱮᱸ ᱢᱟ ᱦᱮᱸ